ᱦᱩᱸ ᱧᱤᱫᱟᱹ ᱡᱚᱦᱟᱨ।
ᱦᱮᱸ ᱫᱟᱫᱟ ᱡᱚᱦᱟᱨ ᱜᱮ ᱾ ᱟᱫᱚ ᱦᱮᱸ ᱵᱷᱟᱜᱤ ᱵᱟᱟᱲ ᱜᱮ ᱟᱯᱮᱫᱚ ᱚᱠᱟᱞᱮᱠᱟ
ᱟᱞᱮ ᱦᱚᱸ ᱵᱮᱥ ᱜᱮ ᱢᱮᱱᱟᱜ ᱟᱠᱟᱫ ᱞᱮᱭᱟ।
ᱟᱫᱚ ᱚᱲᱟᱜ ᱠᱚᱨᱮᱱ ᱦᱚᱲ ᱠᱚ ᱪᱮᱠᱟ ᱪᱮᱫᱞᱮᱠᱟ ᱢᱮᱱᱟᱜ ᱠᱚᱣᱟ
ᱚᱲᱟᱜ ᱠᱚᱨᱮᱱ ᱦᱚᱸ ᱵᱮᱥ ᱜᱮ ᱢᱮᱱᱟᱜ ᱵᱟᱲᱟᱣ ᱠᱟᱜ ᱠᱚᱣᱟ।
ᱟᱫᱚ ᱪᱮᱫ ᱠᱚᱯᱮ ᱪᱤᱠᱟᱹ ᱵᱟᱲᱟᱭᱮᱫᱟ
ᱦᱚᱸᱳᱭ ᱱᱤᱛᱳᱜ ᱫᱟᱠᱟ ᱠᱚᱞᱮ ᱡᱚᱢ ᱵᱟᱲᱟ ᱠᱮᱜᱼᱟ ᱡᱤᱨᱟᱹᱣ ᱵᱟᱲᱟ ᱠᱟᱱᱟᱞᱮ।
ᱦᱚᱜᱼᱚᱱᱛᱮ ᱛᱮᱦᱮᱧᱮ ᱫᱟᱜ ᱡᱟᱹᱲᱤ ᱞᱮᱜᱼᱟᱭ ᱥᱮ ᱵᱟᱝ
ᱦᱮᱸ ᱟᱞᱮᱥᱮᱱ
ᱦᱮᱸ ᱟᱯᱮᱥᱮᱫ।
ᱟᱞᱮᱥᱮᱱ ᱫᱚ ᱠᱟᱡᱟᱠ ᱜᱮ ᱫᱟᱜ ᱵᱟᱲᱟ ᱠᱮᱜᱼᱟ ᱛᱮᱦᱮᱱ ᱦᱚᱸ।
ᱚᱻᱻ ᱟᱫᱚ ᱱᱮᱛᱟᱨ ᱢᱟ ᱟᱥᱟᱲ ᱵᱚᱸᱜᱟ ᱫᱤᱱ ᱠᱟᱱᱟ ᱟᱫᱚ ᱨᱚᱦᱚᱭ ᱠᱚ ᱮᱛᱚᱦᱚᱵ ᱮᱱᱟ ᱥᱮ ᱵᱟᱝᱟ ᱟᱯᱮᱥᱮᱫ ᱫᱚ?
ᱟᱞᱮ ᱥᱮᱱ ᱫᱚᱞᱮ ᱼᱼ ᱮᱛᱚᱦᱚᱵ ᱠᱮᱜᱼᱟ ᱱᱚᱜᱼᱚᱭ ᱢᱤᱫ ᱥᱚᱯᱛᱟᱦᱚ ᱠᱷᱚᱱ ᱞᱮ ᱮᱦᱚᱵ ᱠᱟᱱᱟ।
ᱦ ᱟᱹᱰᱤ ᱵᱷᱟᱜᱮ᱾ ᱟᱫᱚ ᱛᱚᱞᱟ ᱠᱚᱫᱚ ᱛᱤᱱ ᱫᱤᱱ ᱨᱮᱯᱮ ᱜᱤᱰᱤ ᱞᱮᱜᱼᱟ ᱛᱤᱱᱟᱹᱜ ᱢᱟᱲᱟᱝ ᱨᱮ ᱥᱮ ᱪᱮᱫ।
ᱦᱮᱸ
ᱚ ᱟᱫᱚ ᱛᱟᱦᱚᱞᱮ᱾ ᱟᱵᱚ ᱢᱟᱛᱚ ᱟᱵᱚᱣᱟᱜ ᱥᱟᱶᱛᱟ ᱨᱮᱢᱟ ᱢᱮᱱᱟᱜᱼᱟ ᱡᱮ ᱼᱼ ᱜᱮᱞᱵᱟᱨ ᱜᱚᱴᱟᱝ ᱼᱼ ᱚᱸᱻ ᱪᱟᱸᱫᱳ ᱨᱮ ᱜᱮᱞᱵᱟᱨ ᱜᱚᱴᱟᱝ ᱠᱷᱚᱱᱟᱜ ᱡᱟᱹᱥᱛᱤ ᱵᱚᱸᱜᱟ ᱵᱩᱨᱩ ᱠᱚ ᱦᱩᱭᱩᱜᱼᱟ ᱟᱫᱚ ᱟᱯᱮᱥᱮᱫ ᱫᱚ ᱪᱮᱫ ᱯᱚᱨᱚᱵᱽ ᱠᱚᱠᱚ ᱢᱟᱱᱟᱣ ᱜᱮᱭᱟ
ᱟᱞᱮ ᱥᱮᱱ ᱫᱚ ᱡᱟᱹᱥᱛᱤ ᱫᱚ ᱯᱚᱨᱚᱵᱽ ᱫᱚ ᱚᱱᱮ ᱥᱚᱨᱦᱟᱭ ᱯᱚᱨᱚᱵᱽ ᱠᱚᱠᱚ ᱢᱟᱱᱟᱣᱟ ᱟᱨᱦᱚᱸ ᱼᱼ
ᱚᱸ ᱥᱚᱨᱦᱟᱭ ᱯᱚᱨᱚᱵᱽ ᱫᱚ ᱼᱼ ᱢᱟᱱᱮ ᱠᱩᱱᱟᱹᱢᱤ ᱨᱮᱯᱮ ᱢᱟᱱᱟᱣ ᱜᱮᱭᱟ ᱥᱮ ᱟᱢᱵᱟᱵᱥᱥᱟ ᱨᱮ᱾
ᱠᱩᱱᱟᱹᱢᱤ ᱨᱮ
ᱠᱩᱱᱟᱹᱢᱤ ᱨᱮ
ᱦᱮᱸ
ᱟᱞᱮ ᱥᱮᱫᱢᱟ ᱠᱩᱱᱟᱹᱢᱤ ᱨᱮᱫᱚ ᱵᱟᱝ ᱚᱢᱟᱵᱚᱥᱥᱟ ᱨᱮᱠᱚ ᱢᱟᱱᱟᱣ ᱜᱮᱭᱟ।
ᱦᱮᱸ ᱠᱩᱱᱟᱹᱢᱤ ᱢᱩᱪᱟᱹᱫ ᱢᱩᱪᱟᱹᱫ ᱤᱱᱟᱹ ᱠᱚ ᱥᱚᱢᱚᱭ ᱜᱮᱞᱮ ᱢᱟᱱᱟᱣᱮᱜᱼᱟ ᱟᱞᱮ ᱼᱼ ᱟᱢᱟᱵᱟᱥᱤᱭᱟᱹ ᱵᱚᱞᱚᱜ ᱼᱼ ᱦᱚᱸ ᱵᱚᱞᱚᱜᱼᱟ ᱟᱨ ᱱᱚᱣᱟᱴᱟᱜ ᱱᱤᱢᱟᱹᱱᱟᱹᱱ ᱼᱼ ᱠᱩᱱᱟᱹᱢᱤ ᱦᱚᱸᱭ ᱢᱩᱪᱟᱹᱫᱟ ᱚᱱᱠᱟ᱾
ᱟᱫᱚ ᱞᱟᱹᱭᱟᱠᱚ ᱥᱚᱦᱚᱨᱟᱭ ᱯᱚᱨᱚᱵᱽ ᱢᱟ ᱦᱟᱹᱛᱤ ᱞᱮᱠᱟᱱ ᱯᱚᱨᱚᱵᱽ ᱠᱟᱱᱟ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱟᱫᱚ ᱟᱯᱮᱥᱮᱫ ᱫᱚ ᱛᱤᱱᱟᱹᱜ ᱫᱤᱱ?
ᱟᱞᱮ ᱥᱮᱱ ᱫᱚ ᱦᱮ ᱢᱤᱜ ᱥᱚᱯᱛᱟ᱾
ᱦᱮ ᱚᱱᱟ ᱢᱟ ᱱᱤᱛᱚᱜ ᱱᱟᱦᱟᱜ ᱡᱩᱠᱽ ᱨᱮ ᱚᱱᱠᱟ ᱪᱟᱞᱟᱜ ᱠᱟᱱᱟ᱾ ᱪᱮᱫᱟᱜ ᱥᱮ ᱦᱟᱺᱰᱤ ᱠᱚᱠᱚ ᱫᱚᱦᱚ ᱞᱮᱠᱷᱟᱱ, ᱦᱟᱺᱰᱤ ᱠᱚ ᱛᱤᱱ ᱵᱷᱳᱨ ᱵᱟᱝ ᱪᱟᱵᱟᱜᱼᱟ ᱤᱱ ᱵᱷᱳᱨ ᱯᱚᱨᱚᱵᱽ ᱦᱚ ᱵᱟᱝ ᱪᱟᱵᱟᱜᱼᱟ᱾
ᱦᱩᱸ᱾
ᱟᱫᱚ ᱚᱱᱮ ᱦᱟᱺᱰᱤ ᱤᱫᱤ ᱠᱟᱛᱮᱜ ᱤᱧᱟᱹᱜ ᱢᱤᱫᱴᱮᱱ ᱠᱩᱠᱞᱤ ᱛᱟᱦᱮᱸ ᱠᱟᱱᱟ? ᱡᱮ ᱟᱵᱚ ᱢᱟᱛᱚ
ᱦᱟᱺᱰᱤ ᱢᱟᱛᱚ ᱵᱚᱸᱜᱟᱜ ᱵᱩᱨᱩ ᱞᱟᱹᱜᱤᱫ ᱜᱮᱵᱚᱱ ᱫᱚᱦᱚᱭᱟ᱾ ᱟᱨ ᱡᱟᱦᱟᱸ ᱵᱚᱸᱜᱟ ᱥᱟᱨᱮᱡ ᱦᱟᱺᱰᱤ ᱚᱱᱟ ᱫᱚ ᱧᱩᱭᱟᱠᱚ᱾ ᱡᱟᱦᱟᱸᱭ ᱵᱟᱵᱟ ᱦᱚᱲ ᱠᱚ, ᱜᱚᱲᱚᱢ ᱦᱟᱲᱟᱢ ᱦᱚᱲ ᱠᱚ ᱪᱮ ᱠᱚᱭ ᱠᱚ ᱵᱚᱸᱜᱟᱼᱵᱩᱨᱩᱭᱟ᱾
ᱚᱠᱟ ᱥᱚᱨᱦᱟᱭ ᱨᱮ ᱵᱟᱠᱷᱨᱟ ᱦᱟᱺᱰᱤ ᱵᱚᱱ ᱫᱚᱦᱚᱭᱮᱜᱼᱟ ᱚᱱᱟᱫᱚ ᱟᱵᱚ ᱠᱚᱨᱮᱱ ᱦᱟᱯᱲᱟᱢ ᱚᱠᱚᱭ ᱠᱚᱫᱚ ᱠᱚ ᱥᱮᱱ ᱞᱟᱦᱟᱣ ᱟᱠᱟᱱ ᱛᱟᱵᱳᱣᱟᱱ ᱩᱱᱠᱩ ᱠᱚᱵᱚ ᱩᱱᱠᱩ ᱠᱚ ᱧᱩᱛᱩᱢ ᱛᱮᱵᱚᱱ ᱪᱚᱰᱚᱨ ᱪᱚᱰᱚᱨᱟ ᱚᱱᱟ ᱦᱟᱺᱰᱤ ᱛᱚ ᱢᱟᱲᱟᱝ ᱨᱮᱫᱚ ᱛᱟᱨᱯᱚᱨᱮ ᱚᱠᱟ, ᱪᱚᱰᱚᱨ ᱥᱟᱨᱮᱡ ᱦᱟᱺᱰᱤ ᱫᱚ ᱚᱱᱟ ᱠᱚᱫᱚ, ᱟᱯᱱᱟᱨ, ᱚᱲᱟᱜ ᱠᱚᱨᱮᱱ ᱚᱠᱚᱭ ᱦᱮ ᱚᱠᱚᱭ ᱠᱚ ᱢᱮᱱᱟᱜ ᱠᱟᱜ ᱠᱚᱣᱟ ᱚᱱᱠᱟᱱ ᱧᱩᱧᱩ ᱦᱚᱲ ᱩᱱᱠᱩ ᱠᱚᱠᱚ ᱧᱩ ᱵᱟᱲᱟᱭᱟ᱾
ᱢᱮᱱᱠᱷᱟᱱ ᱚᱱᱟ ᱧᱩ ᱢᱟᱛᱚ ᱠᱚ ᱧᱩᱭᱮᱫᱟ ᱠᱤᱱᱛᱩ ᱚᱱᱟ ᱵᱚᱸᱜᱟ ᱥᱟᱨᱮᱡ ᱥᱟᱨᱮᱡ ᱦᱟᱺᱰᱤ ᱮ ᱛᱮ ᱪᱮᱫᱠᱟ ᱪᱮᱠᱟᱠᱩ ᱧᱩᱭᱟ ᱚᱱᱟ ᱠᱷᱚᱱᱟᱜ ᱵᱟᱹᱲᱛᱤ ᱠᱚ ᱧᱩᱭᱮᱫᱟ ᱟᱨ ᱚᱱᱟ ᱧᱩ ᱟᱛ ᱛᱮ, ᱢᱟᱱᱮ ᱚᱲᱟᱜ ᱥᱚᱝᱥᱟᱨ ᱠᱚᱨᱮ ᱢᱟᱱᱮ ᱠᱷᱟᱹᱯᱟᱹᱨᱤᱜ ᱠᱟᱱᱟ ᱠᱚ ᱱᱮᱣᱟᱜ ᱠᱟᱱᱟ ᱚᱱᱠᱚᱱᱜᱮ, ᱟᱫᱚ ᱚᱱᱟ ᱱᱤᱭᱮ ᱪᱮᱫ ᱞᱟᱹᱭ ᱟᱢᱟᱜ ᱡᱟᱦᱟᱱᱟᱜ ᱞᱟᱹᱭ ᱨᱮᱱᱟᱜ? ᱡᱮ ᱪᱮᱜᱞᱮᱠᱟ ᱤᱭᱟᱹ ᱞᱮᱠᱷᱟᱱ ᱚᱱᱟᱠᱚ ᱟᱵᱚ ᱥᱟᱶᱛᱟ ᱠᱷᱚᱱᱟᱜ
ᱧᱮᱞ ᱢᱮ ᱚᱱᱟ ᱫᱚ ᱱᱤᱡᱮᱨ ᱴᱷᱮᱡ ᱜᱮ, ᱢᱮᱱᱟᱜ ᱟᱠᱟᱜᱼᱟ᱾ ᱟᱢ ᱡᱩᱫᱤᱢ ᱢᱮᱱᱟ ᱛᱟᱦᱚᱞᱮ ᱤᱧᱤᱧ ᱧᱩᱭᱟ ᱛᱤᱱᱟᱹᱜ ᱧᱩᱭᱟ ᱧᱩᱭᱟ, ᱛᱟᱦᱞᱮ ᱟᱢᱮᱢ ᱧᱩ ᱫᱟᱲᱮᱭᱟᱜᱼᱟ᱾ ᱟᱢ ᱛᱤᱱᱟᱹᱜ ᱦᱟᱹᱵᱤᱡ ᱧᱩᱢ ᱢᱮᱱ ᱠᱟᱜᱼᱟ ᱚᱱᱟᱢ ᱧᱩ ᱫᱟᱲᱮᱭᱟᱜᱼᱟ᱾ ᱟᱨ ᱚᱠᱚᱭ ᱮ ᱟᱹᱠᱷᱨᱤᱧᱮᱜᱼᱟ ᱦᱟᱺᱰᱤ ᱩᱱᱤ ᱦᱚᱸ, ᱵᱮᱥᱤ ᱠᱟᱱᱛᱮ ᱫᱚᱭ ᱤᱧᱟᱹᱜ ᱢᱚᱱᱮᱨᱮ ᱢᱮᱱᱮᱜᱟᱭ ᱦᱟᱺᱰᱤ ᱟᱹᱠᱷᱨᱤᱧ ᱠᱚᱜᱮ ᱠᱚ ᱜᱟᱹᱞᱛᱤ ᱭᱮᱜᱼᱟ ᱱᱚᱣᱟ ᱠᱚᱫᱚ᱾ ᱵᱟᱡᱟᱨ ᱵᱟᱡᱟᱨ ᱠᱚ ᱤᱫᱤᱭᱮᱜᱼᱟ ᱦᱟᱺᱰᱤ ᱟᱨ, ᱱᱚᱣᱟ ᱠᱚᱫᱚ ᱦᱟᱺᱰᱤ ᱫᱚ ᱛᱮᱜ ᱵᱟᱡᱟᱨ ᱠᱚᱨᱮ ᱫᱚ ᱟᱹᱠᱷᱨᱤᱧ ᱞᱟᱹᱜᱤᱫ ᱫᱚ ᱵᱟᱵᱚᱱ ᱫᱚᱦᱚᱭᱮᱜᱼᱟ ᱱᱚᱣᱟ ᱠᱚᱫᱚ ᱵᱚᱸᱜᱟ ᱵᱩᱨᱩᱜ ᱞᱟᱹᱜᱤᱫ ᱟᱨ, ᱥᱚᱨᱦᱟᱭ ᱯᱚᱨᱚᱵ ᱠᱚᱨᱮ ᱵᱚᱱ ᱫᱚᱦᱚ ᱵᱟᱲᱟᱭᱟ᱾ ᱚᱱᱟ ᱤᱭᱟᱹ ᱛᱮᱜᱮ ᱱᱚᱣᱟ ᱦᱟᱺᱰᱤ, ᱠᱚᱫᱚ ᱵᱩᱱ ᱪᱚᱰᱚᱨ ᱟᱹᱜᱩᱭᱮᱜᱼᱟ ᱟᱨᱠᱷᱟᱱ ᱫᱚ, ᱱᱚᱣᱟ ᱦᱟᱺᱰᱤ ᱫᱚ ᱵᱟᱡᱟᱨ ᱵᱟᱡᱟᱨ ᱟᱹᱠᱷᱨᱤᱧ ᱱᱚᱣᱟ ᱠᱚᱫᱚ ᱵᱟᱠᱚ ᱞᱟᱹᱭ ᱪᱮᱜ ᱴᱚᱣ ᱠᱟᱜ ᱵᱚᱱᱟ ᱦᱟᱯᱲᱟᱢ ᱠᱚᱦᱚᱸ ᱞᱮᱠᱤᱱ ᱱᱚᱜᱚᱭ ᱱᱮᱛᱟᱨ ᱱᱤᱡᱮᱨ ᱛᱮᱜᱮ ᱵᱩᱱ ᱠᱚᱨᱟᱣ ᱮᱜᱼᱟ ᱚᱱᱮ ᱚᱝᱠᱟ᱾
ᱟᱨ ᱥᱚᱦᱨᱟᱭ ᱯᱚᱨᱚᱵᱽ ᱢᱟᱛᱚ ᱠᱚ ᱞᱟᱹᱭᱟ ᱡᱮ ᱮ ᱚᱱᱟ ᱥᱚᱦᱟᱭ ᱨᱮᱫᱚ ᱰᱟᱝᱨᱤ ᱠᱚᱦᱚᱸ ᱠᱚ ᱥᱟᱨᱦᱟᱣ, ᱥᱟ, ᱥᱟᱨᱦᱟᱣ ᱠᱚᱣᱟ ᱥᱮ ᱥᱟᱨᱦᱟᱣ ᱠᱚ ᱪᱟᱞ ᱟᱠᱚᱣᱟ᱾ ᱠᱚᱣᱟ ᱟᱨ ᱚᱱᱟ ᱥᱟᱶᱛᱮ ᱢᱟᱹᱱᱢᱤ ᱠᱚᱦᱚ ᱚᱸ ᱚᱲᱟᱜ ᱨᱮᱱ ᱩᱱ ᱡᱟᱦᱟᱸᱭ ᱢᱟᱱᱮ ᱠᱩᱲᱤ ᱜᱤᱫᱽᱨᱟᱹ ᱥᱮ ᱮ ᱢᱟᱱᱮ ᱯᱮᱲᱟ ᱠᱚᱠᱚ ᱦᱚᱦᱚᱣᱟ ᱠᱚ ᱦᱚᱦᱚᱣᱟ ᱠᱚᱣᱟ ᱠᱚ ᱛᱟ ᱮᱱᱮᱡ ᱥᱮᱨᱮᱧ ᱟᱠᱚ ᱚᱱᱟ ᱠᱚ ᱛᱟᱞᱟ ᱛᱮᱜᱮ ᱠᱟᱴᱟᱜᱼᱟ ᱢᱮᱱᱠᱷᱟᱱ ᱚᱱᱟ ᱚᱱᱟ ᱠᱚᱨᱮ ᱡᱟᱹᱥᱛᱤ ᱦᱚᱲ ᱵᱟᱝ ᱥᱮᱞᱮᱫ ᱠᱟᱛᱮ ᱱᱮᱛᱟᱨ ᱫᱚ ᱚᱱᱮ ᱡᱟᱦᱟ ᱚᱱᱮ ᱪᱷᱟᱹᱯᱨᱤ ᱮᱱᱮᱡ ᱠᱚ ᱦᱩᱭᱩᱜ ᱠᱟᱱᱟ ᱰᱤᱡᱮ ᱟᱛᱮᱜ ᱚᱱᱟ ᱨᱮᱜᱮ ᱵᱮᱥᱤ ᱥᱮᱞᱮᱫᱚᱜ ᱠᱟᱱᱟ ᱠᱚ ᱛᱚ ᱚᱱᱟ ᱤᱫᱤᱭᱟᱛᱮ ᱟᱢᱟᱜ ᱪᱮᱫ ᱞᱟᱹᱭ? ᱪᱮᱫᱠᱟ ᱪᱮᱫ ᱠᱚ ᱪᱤᱠᱟᱹ ᱞᱮᱠᱷᱟᱱ ᱚᱱᱟ ᱠᱚ ᱠᱷᱚᱱ ᱥᱟᱦᱟᱨᱮ ᱛᱟᱦᱮᱸ ᱜᱟᱱᱚᱜᱼᱟ?
ᱚᱱᱟ ᱠᱷᱚᱱ ᱥᱟᱦᱟᱨᱮ ᱛᱟᱦᱮᱱ ᱞᱟᱹᱜᱤᱫ ᱫᱚ ᱢᱤᱫᱴᱮᱱ ᱱᱤᱡᱚᱨ ᱴᱷᱮᱱ ᱜᱮ ᱢᱚᱱᱮ ᱢᱮᱱᱟᱜ ᱠᱟᱜᱼᱟ ᱟᱢ ᱡᱩᱫᱤᱢ ᱢᱚᱱᱮ ᱠᱮᱜᱼᱟ ᱤᱧ ᱤᱧᱟᱹᱜ ᱢᱚᱱᱮ ᱤᱧ ᱪᱮᱫ ᱞᱮᱠᱟᱧ ᱠᱚᱨᱟᱣᱟ ᱤᱧᱤᱧ ᱠᱚᱨᱟᱣᱟ ᱾ ᱱᱤᱡᱚᱨᱟᱜ ᱢᱟᱱᱮ ᱤᱧ ᱪᱮᱫ ᱞᱮᱠᱟᱧ ᱪᱤᱠᱟᱹᱭᱟ ᱤᱧᱤᱧ ᱪᱤᱠᱟᱹᱭᱟ ᱚᱱᱟ ᱱᱚᱜᱼᱚᱭ ᱱᱚᱝᱠᱟ ᱠᱚ ᱪᱤᱠᱟᱭᱟ ᱚᱱᱟ ᱠᱷᱟᱹᱛᱤᱨ ᱛᱮ ᱱᱚᱣᱟ ᱪᱷᱟᱹᱯᱨᱤ ᱮᱱᱮᱡ ᱠᱚᱫᱚ ᱱᱚᱣᱟ ᱰᱤᱡᱮ ᱠᱚ ᱱᱚᱣᱟ ᱠᱚᱫᱚ ᱦᱩᱭᱩᱜ ᱠᱟᱱᱟ ᱟᱨᱠᱷᱟᱱ ᱫᱚ ᱟᱢᱮᱢ ᱢᱮᱱ ᱞᱮᱠᱷᱟᱱ ᱤᱧᱫᱚ ᱰᱤᱡᱮ ᱦᱚᱸ ᱵᱟᱹᱧ ᱟᱹᱜᱩᱭᱟ ᱪᱮᱫ ᱦᱚᱸ ᱵᱟᱝ ᱛᱩᱢᱫᱟᱜ ᱴᱟᱢᱟᱠ ᱠᱚᱛᱮᱜᱮ ᱵᱟᱯᱞᱟ ᱵᱤᱦᱟᱹ ᱡᱟᱦᱟᱸᱴᱟᱜ ᱜᱮᱧ ᱠᱚᱨᱟᱣᱟ ᱛᱟᱦᱞᱮ ᱯᱟᱨᱚᱢᱚᱜᱼᱟ ᱾ ᱟᱫᱚ ᱱᱮᱛᱟᱨ ᱫᱚ ᱱᱚᱜᱼᱚᱭ ᱦᱩᱸ
ᱦᱮᱸ ᱚᱱᱟ ᱢᱟᱛᱚ ᱟᱢᱮᱢ ᱵᱷᱟᱵᱟᱭᱮᱫᱟ ᱠᱤᱱᱛᱩ ᱟᱢ ᱥᱩᱫᱩ ᱵᱷᱟᱵᱷᱟ ᱞᱮᱠᱷᱟᱡ ᱢᱟᱛᱚ ᱵᱟᱝ ᱦᱩᱭᱩᱜᱼᱟ ᱾ ᱟᱢ ᱥᱟᱞᱟᱜ ᱡᱟᱦᱟᱸᱭ ᱢᱮᱱᱟᱭᱟ ᱩᱱᱤ ᱦᱚᱸ ᱵᱩᱡᱷᱟᱹᱣ ᱦᱚᱪᱚ ᱦᱩᱭᱩᱜ ᱛᱟᱢᱟ ᱡᱮ ᱱᱚᱣᱟ ᱫᱚ ᱵᱟᱹᱲᱤᱡ ᱠᱟᱱᱟ ᱱᱚᱣᱟ ᱫᱚ ᱮᱸ ᱡᱮ ᱱᱚᱣᱟ ᱫᱚ ᱠᱷᱟᱨᱟᱯ ᱟᱵᱚᱣᱟᱜ ᱥᱟᱶᱛᱟ ᱠᱷᱟᱨᱟᱯ ᱥᱮᱫ ᱪᱟᱞᱟᱜ ᱠᱟᱱᱟ ᱾
ᱦᱮᱸ ᱱᱚᱜᱼᱚᱭ ᱱᱚᱝᱠᱟ ᱜᱮᱥᱮ ᱱᱮᱛᱟᱨ ᱫᱚ ᱢᱚᱱᱮ ᱵᱚᱞᱮ ᱢᱚᱱᱮ ᱜᱮ ᱵᱚᱫᱚᱞ ᱪᱟᱵᱟᱣ ᱠᱟᱱ ᱛᱟᱠᱚᱣᱟ ᱱᱮᱛᱟᱨ ᱰᱤᱡᱤᱴᱮᱞ ᱡᱟᱢᱟᱱᱟ ᱠᱟᱱᱛᱮ ᱱᱮᱛᱟᱨ ᱾ ᱢᱳᱵᱟᱭᱤᱞ ᱧᱮᱞᱛᱮ ᱵᱟᱝ ᱫᱚ ᱪᱤᱜᱼᱟ ᱵᱟᱝ ᱫᱚ ᱪᱮᱫ ᱞᱮᱠᱟ?
ᱟᱨ ᱱᱚᱜᱼᱚᱭ ᱢᱤᱫ ᱥᱚᱯᱛᱟᱦᱚ ᱢᱟᱲᱟᱝ ᱜᱮ ᱛᱤᱨᱤᱥᱮ ᱡᱩᱱ ᱦᱩᱞ ᱢᱟᱦᱟ ᱯᱟᱨᱚᱢᱮᱱᱟ ᱟᱫᱚ ᱚᱱᱟ ᱠᱚᱫᱚ ᱚᱱᱟ ᱠᱚᱨᱮ ᱫᱚᱯᱮ ᱥᱮᱞᱮᱫ ᱞᱮᱱᱟ ᱥᱮ ᱵᱟᱝ?
ᱛᱤᱥ ᱢᱟᱦᱟ ᱛᱤᱥ ᱢᱟᱦᱟ ᱦᱩᱞ ᱡᱩᱱ ᱦᱞ ᱡᱩ ᱤᱭᱟᱹ ᱦᱮᱸ ᱵᱚᱞᱮ ᱦᱩᱞ ᱢᱟᱦᱟ ᱚᱠᱟ ᱯᱟᱨᱚᱢᱮᱱ ᱚᱱᱟ ᱨᱮᱫᱚ ᱤᱧᱫᱚ ᱵᱟᱹᱧ ᱥᱮᱞᱮᱫ ᱞᱮᱱᱟ ᱵᱟᱹᱧ ᱥᱮᱴᱮᱨ ᱫᱟᱲᱮᱭᱟᱫᱟᱜᱼᱟ ᱪᱮᱫᱟᱜ ᱥᱮ ᱱᱚᱛᱮᱧ ᱦᱮᱡ ᱠᱟᱱᱟ ᱥᱟᱭᱤᱰ ᱰᱤᱯᱴᱤ ᱥᱮᱫ ᱨᱮ ᱢᱤᱱᱟᱹᱧ ᱠᱟᱫᱤᱧᱟ ᱛᱷᱚᱨ
ᱚ ᱟᱫᱚ ᱚᱲᱟᱜ ᱠᱚ ᱚᱲᱟᱜ ᱠᱚᱨᱮ ᱡᱩᱫᱤᱢ ᱛᱟᱦᱮᱸ ᱠᱚᱜᱼᱟ ᱛᱚ ᱚᱱᱟ ᱠᱚᱨᱮ ᱫᱚ ᱥᱮᱞᱮᱫᱚᱜ ᱢᱮ ᱟᱨ ᱟᱢ ᱥᱟᱶᱛᱮ ᱡᱟᱦᱟᱸ ᱟᱢᱨᱮᱱ ᱵᱚᱭᱦᱟ ᱠᱚ ᱥᱮ ᱢᱤᱥᱨᱟ ᱠᱚ ᱩᱱᱠᱩ ᱠᱚᱦᱚᱸ ᱥᱮᱞᱮᱫ ᱦᱚᱪᱚ ᱠᱚᱢ ᱠᱟᱨᱚᱱ ᱚᱱᱟ ᱠᱚᱨᱮ ᱵᱚᱱ ᱥᱮᱞᱮᱫ ᱞᱮᱱᱠᱷᱟᱱ ᱚᱸᱱᱰᱮ ᱠᱷᱚᱱᱟᱜ ᱜᱮ ᱟᱵᱚ ᱟᱹᱰᱤ ᱨᱚᱠᱚᱢᱟᱜ ᱪᱮᱫ ᱠᱚ ᱞᱟᱹᱭᱟ ᱢᱟᱱᱮ ᱟᱵᱚᱣᱟᱜ ᱥᱟᱶᱛᱟ ᱵᱟᱨᱮ ᱛᱮᱵᱚᱱ ᱵᱟᱲᱟᱭ ᱧᱟᱢᱟ ᱡᱮᱦᱮᱛᱩ ᱟᱵᱚᱨᱮᱱ ᱦᱩᱞᱜᱟᱹᱨᱭᱟᱹ ᱡᱟᱦᱟᱸ ᱟᱵᱚ ᱠᱷᱟᱹᱛᱤᱨ ᱠᱚ ᱞᱟᱹᱲᱦᱟᱹᱭ ᱟᱠᱟᱫᱟ ᱩᱱᱠᱩ ᱠᱚ ᱵᱟᱨᱮᱛᱮ ᱟᱵᱚᱣᱟᱜ ᱥᱟᱶᱛᱟ ᱨᱮᱱᱟᱜ ᱚᱠᱟ ᱵᱷᱟᱜᱤ ᱫᱤᱠ ᱠᱷᱟᱨᱟᱯ ᱫᱤᱠ ᱚᱱᱟ ᱠᱚ ᱵᱟᱨᱮᱛᱮ ᱾
ᱚᱱᱟ ᱠᱚᱫᱚ ᱟᱞᱮ ᱫᱚ ᱱᱚᱜᱼᱚᱭ ᱵᱚᱪᱷᱚᱨ ᱵᱚᱪᱷᱚᱨᱤᱧ ᱚᱱᱟ ᱠᱚ ᱨᱮᱫᱚᱧ ᱥᱮᱞᱮᱫᱚᱜ ᱠᱟᱱ ᱛᱟᱦᱮᱱᱟ ᱟᱫᱚ ᱱᱚᱜᱼᱚᱭ ᱱᱤᱛᱳᱜ ᱦᱟᱱᱛᱮ ᱱᱟᱛᱮ ᱠᱟᱹᱢᱤᱧ ᱧᱟᱢ ᱠᱮᱫᱼᱟ ᱥᱮ ᱚᱱᱟᱛᱮ ᱪᱷᱩᱴᱤ ᱦᱟᱛᱟᱣᱤᱧ ᱢᱮᱱᱮᱫ ᱛᱟᱦᱮᱱᱟ ᱵᱟᱠᱚ ᱮᱢᱟᱫᱤᱧ ᱛᱮ ᱵᱟᱹᱧ ᱪᱟᱞᱟᱣ ᱫᱟᱲᱮᱭᱟᱫᱟᱜᱼᱟ ᱦᱟᱸᱜ ᱚᱱᱟ ᱛᱮ ᱵᱟᱝ ᱥᱮᱱ ᱦᱩᱭ ᱞᱮᱱᱟ ᱟᱨᱠᱷᱟᱡ ᱫᱚ ᱵᱚᱪᱷᱚᱨ ᱵᱚᱪᱷᱚᱨ ᱜᱤᱧ ᱢᱟᱱᱟᱣ ᱟᱹᱜᱩᱭᱟᱜᱼᱟ ᱾ ᱟᱨ ᱟᱞᱮ ᱟᱞᱮ ᱟᱞᱮ ᱥᱩᱨ ᱧᱚᱜ ᱨᱮᱜᱤᱱ ᱢᱤᱫᱴᱮᱱ ᱡᱟᱦᱟᱸᱭ ᱫᱚᱠᱚ ᱢᱮᱛᱟᱭ ᱠᱟᱱ ᱛᱟᱦᱮᱱ ᱥᱟᱢᱯᱟᱨᱜᱟᱣᱟᱱᱟ ᱟᱸᱡᱚᱢ ᱵᱟᱲᱟ ᱠᱟᱜᱼᱟᱢ ᱥᱮ ᱵᱟᱝ?
ᱦᱮᱸ ᱟᱸᱡᱚᱢ ᱫᱚᱟᱞᱞᱤᱧ ᱟᱸᱡᱚᱢ ᱠᱟᱫᱟ
ᱥᱟᱢ ᱯᱟᱨᱜᱟᱱᱟ ᱡᱟᱦᱟᱸᱭ ᱫᱚᱠᱚ ᱢᱮᱛᱟᱭ ᱠᱟᱱ ᱯᱟᱰᱟᱨᱠᱚᱞᱟ ᱨᱮᱱ ᱥᱟᱢ ᱯᱟᱨᱜᱟᱱᱟ ᱩᱱᱤ ᱫᱚ ᱟᱞᱮ ᱥᱩᱨ ᱨᱮᱱ ᱜᱮᱭ ᱯᱟᱲᱟᱜ ᱠᱟᱱᱟᱭ ᱥᱮ ᱟᱫᱚ ᱚᱱᱟᱛᱮ ᱟᱞᱮ ᱫᱚ ᱵᱚᱪᱷᱚᱨ ᱵᱚᱪᱷᱚᱨ ᱜᱮᱞᱮ ᱢᱟᱱᱟᱣ ᱟᱹᱜᱩᱭᱮᱫ ᱠᱚᱣᱟ ᱩᱱᱠᱩ ᱡᱟᱦᱟᱸᱭ ᱫᱚ ᱟᱵᱚ ᱫᱤᱥᱚᱢ ᱠᱷᱟᱹᱛᱤᱨ ᱟᱵᱚ ᱠᱚ ᱤᱭᱟᱹ ᱞᱟᱹᱜᱤᱫ ᱱᱚᱣᱟ ᱥᱟᱱᱛᱟᱞ ᱥᱚᱢᱟᱡᱽ ᱞᱟᱹᱜᱤᱫ ᱟᱵᱚᱣᱟᱜ ᱦᱮᱸ ᱟᱵᱚᱣᱟᱜ ᱫᱷᱚᱨᱚᱢ ᱤᱭᱟᱹ ᱵᱚᱞᱮ ᱵᱟᱧᱪᱟᱣ ᱞᱟᱹᱜᱤᱫ ᱟᱵᱚ ᱵᱚᱞᱮ ᱢᱚᱸᱡᱽ ᱰᱟᱦᱟᱨ ᱛᱮ ᱟᱝᱨᱮᱡᱟᱜ ᱜᱩᱞᱟᱢ ᱨᱮ ᱵᱟᱵᱚᱱ ᱛᱟᱦᱮᱱ ᱚᱱᱟ ᱠᱚ ᱞᱟᱹᱜᱤᱫ ᱠᱷᱟᱹᱛᱤᱨ ᱛᱮᱜᱮ ᱠᱚ ᱞᱟᱹᱲᱦᱟᱹᱭ ᱞᱮᱱᱟ ᱟᱵᱚ ᱨᱮᱱ ᱦᱟᱯᱲᱟᱢ ᱠᱚᱫᱚ ᱟᱫᱚ ᱚᱱᱟ ᱤᱭᱟᱹ ᱛᱮ ᱚᱱᱟ ᱤᱭᱟᱹ ᱛᱮ ᱩᱱᱠᱩ ᱠᱚᱫᱚ ᱱᱚᱜᱼᱚᱭ ᱵᱚᱪᱷᱚᱨ ᱵᱚᱪᱷᱚᱨ ᱜᱮᱞᱮ ᱢᱟᱱᱟᱣ ᱟᱹᱜᱩᱭᱮᱫ ᱠᱚᱣᱟ ᱟᱫᱚ ᱱᱮᱥ ᱫᱚ ᱵᱟᱹᱧ ᱥᱮᱞᱮᱫ ᱫᱟᱲᱮᱭᱟᱫᱟᱜ ᱛᱮ ᱟᱫᱚ ᱚᱲᱟᱜ ᱠᱚᱨᱮ ᱢᱮᱱᱟᱜ ᱟᱠᱟᱜ ᱠᱚᱣᱟ ᱵᱚᱭᱦᱟ ᱠᱚ
ᱚᱻ ᱟᱫᱚ ᱱᱮᱛᱟᱨ ᱢᱟ ᱡᱮ ᱦᱮᱛᱩ ᱟᱵᱚ ᱫᱚ ᱥᱟᱱᱛᱟᱲ ᱠᱟᱱᱟ ᱵᱚᱱ ᱟᱵᱚᱣᱟᱜ ᱟᱭᱳ ᱟᱲᱟᱝ ᱛᱮᱜᱮ ᱵᱚᱱ ᱨᱚᱲᱮᱫᱟ ᱟᱫᱚ ᱚᱞ ᱪᱤᱠᱤ ᱛᱮ ᱛᱤᱱᱟᱹᱜ ᱚᱞᱚᱜ ᱯᱟᱲᱦᱟᱣ ᱫᱚ ᱚᱱᱛᱮ ᱤᱥᱠᱩᱞ ᱠᱚ ᱠᱚᱞᱮᱡᱽ ᱠᱚ ᱢᱮᱱᱟᱜ ᱟᱥᱮ ᱵᱟᱝᱟ ᱟᱨ ᱢᱟᱱᱮ ᱟᱥᱲᱟ ᱠᱚ ᱡᱟᱦᱟᱸ ᱛᱮ ᱟᱵᱚ ᱨᱮᱱ ᱡᱟᱦᱟᱸᱭ ᱱᱤᱛᱚᱜ ᱵᱷᱟᱭ ᱠᱚ ᱥᱮ ᱵᱚᱭᱦᱟ ᱠᱚ ᱵᱩᱦᱤᱱ ᱠᱚ ᱢᱮᱱᱟᱜ ᱠᱚᱣᱟ ᱩᱱᱠᱩ ᱠᱚ ᱚᱞᱚᱜ ᱯᱟᱲᱦᱟᱣ ᱫᱟᱲᱮᱭᱟᱜᱼᱟ
ᱱᱚᱣᱟ ᱵᱟᱠᱷᱨᱟ ᱫᱚ ᱚᱞᱪᱤᱠᱤ ᱢᱟ ᱱᱚᱜᱼᱚᱭ ᱵᱟᱹᱵᱩ ᱤᱱᱟᱹᱜ ᱢᱟ ᱵᱟᱠᱚ ᱥᱮᱬᱟ ᱟᱠᱟᱣᱟᱜᱼᱟ ᱥᱮ
ᱟᱫᱚ ᱚᱱᱟ ᱫᱚ ᱥᱮᱬᱟ ᱞᱟᱹᱠᱛᱤ ᱠᱟᱱᱟ ᱪᱮᱫᱟᱜ ᱥᱮ ᱚᱞ ᱪᱤᱠᱤ ᱛᱮ ᱚᱞᱚᱜ ᱯᱟᱲᱦᱟᱣ ᱠᱟᱛᱮᱫ ᱦᱚᱸ ᱟᱵᱚ ᱞᱟᱦᱟ ᱥᱮᱫ ᱨᱮ ᱡᱟᱦᱟᱱᱟᱜ ᱟᱸᱻ ᱰᱤᱜᱽᱨᱤ ᱦᱚᱸ ᱵᱚᱱ ᱦᱟᱢᱮᱴ ᱫᱟᱲᱮᱭᱟᱜᱼᱟ ᱥᱮ ᱡᱟᱦᱟᱱᱟᱜ ᱞᱟᱯᱷᱟᱝ ᱴᱷᱟᱶ ᱨᱮᱵᱚᱱ ᱥᱮᱴᱮᱨ ᱫᱟᱲᱮᱭᱟᱜᱼᱟ ᱚᱱᱟ ᱠᱚ ᱟᱵᱚ ᱟᱭᱳ ᱵᱟᱵᱟ ᱫᱚ ᱱᱮᱛᱟᱨ ᱚᱝᱠᱟ ᱵᱟᱠᱚ ᱵᱩᱡᱷᱟᱹᱣᱮᱫᱟ ᱡᱮ ᱚᱞ ᱪᱤᱠᱤ ᱛᱮ ᱯᱟᱲᱦᱟᱣ ᱠᱟᱛᱮᱫ ᱦᱚᱸ ᱡᱮ ᱞᱟᱦᱟ ᱥᱮᱫ ᱪᱟᱞᱟᱣ ᱜᱟᱱᱚᱜᱼᱟ ᱚᱱᱟ ᱠᱚ ᱵᱩᱡᱷᱟᱹᱣ ᱦᱚᱪᱚ ᱦᱩᱭᱩᱜᱼᱟ ᱩᱱᱠᱩ ᱪᱮᱫᱟᱜ ᱩᱱᱠᱩ ᱱᱤᱛᱚᱜ ᱦᱚᱸ ᱵᱟᱠᱚ ᱵᱟᱲᱟᱭᱟ ᱡᱮ ᱚᱞ ᱪᱤᱠᱤ ᱱᱤᱛᱚᱜ ᱛᱤᱱᱟᱹᱜ ᱴᱟᱜ ᱞᱟᱦᱟ ᱤᱫᱤᱜ ᱠᱟᱱᱟ ᱟᱨ ᱚᱱᱟᱛᱮ ᱟᱵᱚ ᱜᱮᱵᱚᱱ ᱞᱟᱦᱟ ᱤᱫᱤ ᱫᱟᱲᱮᱭᱟᱜᱼᱟ
ᱦᱮᱸ ᱟᱨ ᱱᱚᱜᱼᱚᱸᱭ ᱛᱮᱜ ᱟᱹᱞᱤᱧ ᱦᱚᱸ ᱱᱚᱜᱼᱚᱭ ᱚᱞ ᱪᱤᱠᱤ ᱫᱚ ᱤᱱᱟᱹᱜ ᱫᱤᱱ ᱠᱷᱚᱡ ᱟᱞᱮ ᱫᱚ ᱚᱱᱛᱮ ᱚᱞ ᱪᱤᱠᱤ ᱠᱚᱫᱚ ᱵᱟᱠᱚ ᱯᱟᱲᱦᱟᱣᱮᱫ ᱞᱮ ᱛᱟᱦᱮᱸ ᱠᱟᱱᱟ ᱥᱮ ᱟᱹᱰᱤ ᱫᱤᱱ ᱠᱷᱚᱱ ᱜᱮ ᱟᱫᱚ ᱱᱮᱛᱟᱨᱤᱧ ᱵᱷᱟᱹᱵᱤᱭᱮᱜᱼᱟ ᱵᱚᱞᱮ ᱚᱞᱪᱤᱠᱤ ᱜᱤᱧ ᱢᱟᱲᱟᱝ ᱠᱷᱚᱱᱤᱧ ᱯᱟᱲᱦᱟᱣ ᱞᱮᱱᱠᱷᱟᱱ ᱛᱤᱱᱟᱹᱜ ᱤᱧ ᱪᱮᱠᱟ ᱠᱮᱭᱟ ᱱᱤᱛᱚᱜ
ᱟᱫᱚ ᱚᱞᱪᱤᱠᱤ ᱛᱮ ᱯᱟᱲᱦᱟᱣ ᱠᱟᱛᱮᱫ ᱫᱚ ᱰᱤᱜᱽᱨᱤ ᱦᱟᱢᱮᱴ ᱫᱚ ᱵᱟᱝᱟ ᱟᱢ ᱚᱸᱰᱮ ᱠᱷᱚᱱᱟᱜ ᱡᱮ ᱟᱢᱟᱜ ᱥᱟᱶᱛᱟ ᱵᱟᱨᱮᱛᱮᱢ ᱵᱟᱲᱟᱭᱟ
ᱦᱮᱸ ᱦᱮᱸ ᱵᱚᱞᱮ ᱚᱱᱟᱜᱮ ᱵᱚᱞᱮ ᱟᱵᱚ ᱥᱟᱱᱛᱟᱞ ᱥᱚᱢᱟᱡᱽ ᱨᱮᱱᱟᱜ ᱚᱠᱟ ᱞᱤᱯᱤ ᱠᱟᱱ ᱚᱱᱟ ᱵᱩᱱ ᱢᱟᱲᱟᱝ ᱥᱮᱱ ᱵᱚᱱ ᱪᱮᱠᱟ ᱠᱮᱭᱟ ᱵᱚᱞᱮ ᱟᱵᱚᱻ ᱟᱵᱚ ᱦᱚᱸ ᱢᱤᱫᱴᱮᱜ ᱤᱭᱟᱹ ᱵᱚᱱ ᱧᱟᱢ ᱠᱮᱭᱟ
ᱟᱫᱚ ᱱᱚᱣᱟ ᱫᱚ ᱱᱚᱣᱟ ᱠᱟᱹᱛᱷᱤᱨ ᱚᱞᱪᱤᱠᱤ ᱫᱚ ᱪᱮᱫᱟᱜ ᱞᱟᱹᱭ ᱢᱮᱥᱮ ᱟᱵᱚᱣᱟᱜ ᱫᱚ ᱚᱱᱟ ᱫᱚ ᱟᱭᱳ ᱟᱲᱟᱝ ᱠᱟᱱᱟ ᱟᱫᱚ ᱟᱵᱚᱣᱟᱜ ᱟᱭᱳ ᱟᱲᱟᱝ ᱛᱮᱜᱮ ᱡᱩᱫᱤ ᱟᱵᱚ ᱵᱟᱵᱚᱱ ᱯᱟᱲᱦᱟᱜᱼᱟ ᱦᱚᱲᱟᱜ ᱯᱟᱹᱨᱥᱤ ᱛᱮᱵᱚᱱ ᱯᱟᱲᱦᱟᱜᱼᱟ ᱛᱚ ᱩᱱᱠᱩᱣᱟᱜ ᱯᱟᱹᱨᱥᱤ ᱜᱮ ᱞᱟᱦᱟ ᱤᱫᱤᱜᱼᱟ ᱟᱵᱚᱣᱟᱜ ᱫᱚ ᱡᱟᱦᱟᱸ ᱚᱞᱪᱤᱠᱤ ᱢᱮᱱᱟᱜᱼᱟ ᱚᱱᱟ ᱫᱚ ᱱᱚᱸᱰᱮ ᱜᱮ ᱦᱟᱹᱯᱤᱫᱚᱜᱼᱟ ᱡᱟᱦᱟᱸᱭ ᱡᱩᱫᱤ ᱚᱞᱚᱜᱼᱼ ᱯᱟᱲᱦᱟᱣ ᱜᱮ ᱚᱱᱟ ᱱᱤᱭᱮ ᱵᱟᱝ ᱦᱩᱭᱩᱜᱼᱟ ᱪᱟᱨᱪᱟ ᱜᱮ ᱡᱩᱫᱤ ᱵᱟᱝ ᱦᱩᱭᱩᱜᱼᱟ ᱚᱱᱟ ᱫᱚ ᱪᱤᱠᱟᱹ ᱛᱮ
ᱦᱳᱭ ᱦᱮᱸ ᱦᱮᱸ
ᱛᱚ ᱚᱱᱟᱜᱮ ᱞᱟᱹᱠᱛᱤ ᱫᱚ ᱠᱟᱱᱟ ᱚᱞᱪᱤᱠᱤ ᱛᱮ ᱚᱞᱚᱜ ᱯᱟᱲᱦᱟᱣ
ᱟᱞᱮ ᱥᱮᱱ ᱫᱚ ᱟᱹᱰᱤ ᱢᱤᱫ ᱵᱟᱨ ᱜᱮ ᱢᱮᱱᱟᱜ ᱟᱠᱟᱫ ᱠᱚᱣᱟ ᱚᱞᱪᱤᱠᱤ ᱠᱚ ᱥᱮᱬᱟᱭᱟ ᱩᱱᱠᱩ ᱫᱚ ᱟᱹᱰᱤ ᱢᱤᱫ ᱵᱟᱨ ᱜᱮ ᱢᱮᱱᱟᱜ ᱠᱚᱣᱟ ᱟᱠᱟᱫ ᱠᱚᱣᱟ ᱩᱱᱠᱩᱣᱟᱜ
ᱦᱚᱸ ᱦᱚᱸ
ᱞᱟᱹᱴᱩ ᱧᱚᱜ ᱠᱚ ᱢᱟᱨᱟᱝᱵᱟ ᱛᱟᱠᱚ ᱠᱚ
ᱦᱚᱸ ᱟᱫᱚ ᱱᱚᱝᱠᱟ ᱜᱮ ᱡᱩᱫᱤ ᱟᱵᱚ ᱟᱵᱚᱣᱟᱜ ᱟᱭᱳ ᱟᱲᱟᱝ ᱛᱮ ᱵᱟᱵᱚᱱ ᱚᱞᱚᱜ ᱯᱟᱲᱦᱟᱜᱼᱟ ᱟᱵᱚᱣᱟᱜ ᱥᱟᱶᱛᱟ ᱨᱮᱱᱟᱜ ᱵᱟᱨᱮ ᱛᱮ ᱵᱟᱵᱚᱱ ᱵᱟᱲᱟᱭᱟ ᱡᱟᱦᱟᱸ ᱟᱵᱚᱱ ᱦᱚᱸᱜᱼᱚᱭ ᱦᱟᱯᱮᱱ ᱫᱤᱱᱨᱮ ᱟᱵᱚᱨᱮᱱ ᱱᱟᱣᱟ ᱯᱤᱲᱦᱤ ᱠᱚᱠᱚ ᱦᱤᱡᱩᱜᱼᱟ ᱩᱱᱠᱩ ᱪᱤᱠᱟᱹ ᱛᱮᱠᱚ ᱵᱩᱡᱽ ᱧᱟᱢᱟ ᱡᱮ ᱟᱵᱚᱣᱟᱜ ᱥᱟᱶᱛᱟ ᱨᱮ ᱪᱮᱫ ᱛᱟᱦᱮᱸ ᱠᱟᱱᱟ ᱪᱮᱜ ᱞᱮᱠᱟ ᱟᱹᱨᱤᱪᱟᱹᱞᱤ ᱪᱮᱜ ᱞᱮᱠᱟ ᱵᱟᱝ ᱱᱤᱛᱚᱜ ᱢᱟ ᱡᱷᱚ ᱡᱚᱛᱚ ᱠᱤᱪᱷᱩ ᱰᱮᱵᱷᱞᱚᱯ ᱟᱠᱟᱱᱟ ᱥᱮ ᱞᱟᱦᱟ ᱛᱮᱱᱟᱜ ᱡᱟᱦᱟᱸ ᱯᱟᱹᱦᱤᱞ ᱦᱟᱯᱲᱟᱢ ᱠᱚᱠᱚ ᱞᱟᱹᱭ ᱦᱚᱴᱚ ᱞᱮᱜᱼᱟ, ᱚᱱᱟ ᱟᱹᱨᱤᱪᱟᱹᱞᱤ ᱠᱚ ᱱᱮᱛᱟᱨ ᱢᱟᱱᱮ ᱵᱟᱝ ᱦᱟᱹᱯᱤᱫ ᱤᱫᱤᱜ ᱠᱟᱱᱟ᱾
ᱚᱸ ᱱᱮᱛᱟᱨ ᱫᱚ ᱚᱱᱟ ᱯᱷᱮᱥᱮᱱ ᱪᱟᱞᱟᱜ ᱠᱟᱱᱟ ᱡᱟᱦᱟᱸᱴᱟᱱ ᱜᱤ᱾
ᱦᱮᱸ